ᱦᱩᱸ᱾
ᱛᱟᱯᱚᱨ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ᱾
ᱟᱸ ᱡᱟᱭ ᱦᱳᱠ᱾
ᱛᱟᱯᱚᱨᱮ ᱟᱹᱵᱤᱱ ᱪᱮᱫ ᱞᱮᱠᱟ ᱢᱮᱱᱟᱜ ᱵᱤᱱᱟ?
ᱟᱸ ᱤᱧᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱮᱸᱥᱮ᱾
ᱟᱨ ᱚᱲᱟᱜ ᱠᱚᱨᱮ?
ᱚᱲᱟᱜ ᱠᱚᱨᱮ ᱦᱚᱸᱠᱚ ᱱᱟᱯᱟᱭ ᱵᱟᱲᱟ ᱜᱤᱭᱟ᱾
ᱛᱟᱦᱚᱸᱞᱮ ᱪᱮᱜ ᱠᱚᱵᱤᱱ ᱠᱟᱹᱢᱤ ᱵᱟᱲᱟᱭᱮᱜ ᱜᱮᱭᱟ ᱮᱠᱷᱚᱱ ᱫᱚ?
ᱮ ᱠᱟᱹᱢᱤ ᱫᱚ ᱚᱱᱠᱟ ᱫᱚ ᱪᱮᱜ ᱦᱚᱸ ᱵᱟᱝ, ᱟᱫᱚ ᱱᱤᱛᱚᱜ ᱚᱱᱠᱟ ᱫᱟᱜ ᱡᱟᱹᱯᱩᱫ ᱠᱚᱦᱚᱸ ᱵᱟᱹᱱᱩᱜ-ᱟ ᱦᱩᱲᱩ ᱠᱷᱮᱛ ᱠᱚᱦᱚᱸ ᱡᱩᱫᱤ ᱫᱟᱜ ᱛᱮ ᱥᱟᱸᱜᱮ ᱞᱚᱦᱚᱫ ᱤᱫᱤ ᱠᱚᱜ-ᱟ ᱥᱮ ᱦᱟᱥᱟ ᱠᱷᱮᱛ ᱠᱚ ᱞᱚᱥᱚᱫ ᱠᱚᱣᱟ ᱟᱨ ᱛᱟᱦᱟᱞᱮ ᱛᱚ ᱦᱳᱲᱳ ᱨᱚᱦᱚᱭ ᱠᱚ ᱮᱛᱚᱦᱚᱵ ᱦᱳᱭ ᱠᱚᱜ-ᱟ ᱠᱟᱹᱢᱤ ᱟᱫᱚ ᱩᱱᱟᱹᱜ ᱫᱚ ᱵᱟᱝᱞᱮ ᱮᱛᱚᱦᱚᱵ ᱫᱟᱲᱮ ᱠᱟᱣᱫᱟ ᱛᱚ ᱟᱪᱪᱷᱟ ᱡᱟᱭᱦᱳᱠ ᱟᱫᱚ ᱢᱮᱫᱴᱟᱝ ᱠᱟᱛᱷᱟ? ᱢᱮᱱ ᱦᱳᱭᱳᱜ ᱠᱟᱱᱟ ᱦᱮᱸᱥᱮ᱾
ᱦᱮᱸ ᱞᱮᱭ ᱵᱤᱱ᱾
ᱚᱱᱟ ᱫᱚ ᱡᱟᱦᱟᱸ ᱫᱚᱵᱚᱱ ᱢᱮᱛᱟᱜ ᱠᱟᱱ᱾ ᱮᱸᱜ ᱦᱚᱜ-ᱚᱭ ᱡᱮ ᱫᱟᱜ ᱡᱟᱹᱯᱩᱫ ᱠᱚ ᱴᱷᱤᱠ ᱧᱚᱜ ᱵᱟᱝ ᱦᱳᱭᱳᱜ ᱠᱟᱱᱟ ᱦᱮᱸ ᱥᱮ ᱵᱟᱝ᱾ ᱪᱮᱫ ᱠᱟᱨᱚᱱ ᱛᱮ ᱵᱟᱝ ᱦᱳᱭᱳᱜ ᱠᱟᱱᱟ ᱚᱱᱟ ᱢᱟᱥᱮ ᱞᱮᱭ ᱟᱛᱟᱞᱟᱝ ᱢᱮ?
ᱫᱟᱜ ᱡᱟᱹᱯᱩᱫ ᱫᱚ, ᱱᱤᱡᱮᱨᱟᱜ ᱢᱮᱫ ᱛᱮ ᱡᱟᱦᱟᱸ ᱧᱮᱞᱚᱜ ᱠᱟᱱᱟ ᱚᱱᱟ ᱵᱩᱡᱩᱜᱚᱜ ᱠᱟᱱᱟ? ᱫᱟᱜ ᱡᱟᱹᱯᱩᱫ ᱠᱚᱢ ᱨᱮᱱᱟᱜ ᱵᱮᱯᱟᱨ ᱫᱚ ᱦᱩᱭᱩᱜ ᱠᱟᱱᱟ ᱫᱟᱨᱮ ᱯᱟᱞᱟ ᱠᱚᱦᱚᱸ ᱠᱚᱢ ᱜᱮᱭᱟ ᱟᱨ ᱜᱟᱹᱲᱤ ᱜᱷᱚᱲᱟ ᱠᱚ ᱵᱮᱥᱤ ᱠᱟᱱᱟ᱾ ᱫᱷᱩᱣᱟ ᱫᱷᱩᱣᱟᱹ ᱠᱚ ᱵᱟᱹᱲᱛᱤ ᱟᱠᱟᱱᱟ ᱫᱷᱩᱣᱟᱹ ᱨᱮᱱᱟᱜ ᱤᱭᱟᱹᱛᱮ, ᱵᱟᱝᱢᱟ ᱵᱟᱭᱩ ᱫᱩᱥᱤᱛᱚ ᱠᱟᱱᱟ ᱾
ᱦᱳᱭ᱾
ᱦᱳᱭ ᱠᱚ᱾ ᱚᱱᱟ ᱠᱚ ᱛᱟᱞᱟ ᱛᱮᱦᱚᱸ ᱦᱳᱭᱳᱜ ᱠᱟᱱᱟ ᱯᱞᱟᱥ ᱟᱨᱚ ᱦᱚᱸ ᱫᱟᱨᱮ ᱟᱹᱰᱤ ᱡᱳᱨ ᱜᱮᱵᱚᱱ ᱢᱟᱜ ᱪᱟᱵᱟ ᱠᱟᱫᱟ ᱥᱮ ᱟᱵᱚ ᱜᱮ᱾
ᱦᱮᱸ᱾
ᱚᱱᱟ ᱠᱚ ᱵᱟᱨᱚᱱ ᱛᱮᱦᱚᱸ ᱦᱩᱭᱩᱜ ᱠᱟᱱᱟ᱾
ᱟᱪᱪᱷᱟ᱾ ᱡᱟᱭ ᱦᱳᱠ᱾ ᱚᱱᱠᱟ ᱞᱮᱠᱟᱛᱮ ᱟᱞᱮ ᱫᱚ᱾
ᱦᱮᱸ᱾
ᱦᱩᱸ ᱠᱟᱛᱷᱟ ᱫᱚ ᱠᱟᱱ ᱜᱮᱭᱟ ᱮᱠᱚᱵᱟᱨᱮ ᱡᱚᱛᱷᱟᱛ ᱠᱟᱛᱷᱟᱢ ᱞᱟᱹᱭ ᱟᱠᱟᱫ ᱛᱟᱞᱟᱝ ᱜᱮᱭᱟ ᱦᱮᱸᱥᱮ᱾ ᱟᱫᱚ ᱤᱱᱟᱹ ᱞᱮᱠᱟᱨᱮ ᱡᱟ-ᱦᱟᱸ ᱧᱮᱞᱚᱜᱚᱜ ᱠᱟᱱᱟ ᱛᱟᱦᱚᱸᱞᱮ᱾ ᱫᱟᱜ ᱛᱤᱱᱟᱹᱜ ᱞᱟᱹᱠᱛᱤ ᱧᱟᱢ ᱞᱮᱠᱟ ᱛᱤᱱᱟᱹᱜ ᱞᱟᱹᱠᱛᱤ ᱞᱮᱠᱟ ᱟᱹᱭᱠᱟᱹᱜ ᱠᱟᱱᱟ᱾ ᱚᱱᱟ ᱞᱟᱹᱭ ᱛᱟᱞᱟᱝ ᱢᱮ?
ᱫᱟᱜ᱾
ᱡᱮ ᱟᱵᱚ ᱟᱵᱚ ᱠᱷᱟᱹᱞᱤ ᱥᱩᱢᱩᱝ ᱫᱚ ᱵᱟᱝ ᱢᱟᱹᱱᱢᱤ ᱥᱩᱢᱩᱝ ᱫᱚ ᱵᱟᱝ ᱡᱮ ᱫᱷᱟᱹᱨᱛᱤ ᱨᱮ ᱛᱤᱱᱟᱹᱜ ᱞᱟᱹᱠᱛᱤᱭᱟ ᱢᱮᱱᱛᱮ ᱫᱟᱜ᱾
ᱫᱷᱟᱹᱨᱛᱤ ᱨᱮᱫᱚ᱾ ᱡᱟᱦᱟᱸ ᱢᱮᱱᱟᱜ ᱟᱠᱟᱫᱟ ᱯᱮ ᱵᱷᱟᱜᱽ ᱫᱟᱜ ᱢᱮᱱᱟᱜ-ᱟ ᱞᱮᱭᱟ ᱠᱚ ᱛᱚ ᱯᱮ ᱵᱷᱟᱜᱽ ᱫᱟᱜ ᱛᱟᱦᱮᱸ ᱞᱮᱱ ᱠᱷᱟᱱ ᱮᱵᱮᱞᱮᱵᱮᱞ᱾ ᱟᱫᱚ ᱯᱮ ᱵᱷᱟᱜᱽ ᱨᱮᱱᱟᱜ ᱫᱟᱜ ᱨᱮ ᱛᱤᱱᱟᱹᱜ ᱱᱤᱛᱚᱜ ᱫᱟᱜ ᱢᱮᱱᱟᱜ ᱠᱟᱫᱟ ᱱᱤᱛᱚᱜ ᱫᱚ ᱵᱟᱵᱚᱱ ᱵᱩᱡᱽ ᱫᱟᱲᱮᱭᱟᱜ ᱠᱟᱱᱟ ᱥᱮ ᱟᱵᱚ ᱫᱚ᱾
ᱦᱳᱭ ᱦᱳᱭ᱾
ᱠᱚᱢ ᱪᱟᱵᱟ ᱟᱠᱟᱱᱟ᱾
ᱴᱷᱤᱠ ᱟᱫᱚ ᱚᱱᱟ ᱯᱮ ᱵᱷᱟᱜᱽ ᱨᱮᱱᱟᱜ ᱡᱟᱸᱦᱟᱸ ᱫᱟᱜ ᱚᱱᱟ ᱫᱟᱜ ᱨᱮ ᱧᱩ ᱫᱟᱜ, ᱡᱟᱸᱦᱟ ᱫᱚ ᱮᱠᱟᱞ ᱡᱟᱸᱦᱟᱸ ᱵᱚᱱ ᱞᱟᱹᱭ ᱫᱟᱲᱮᱭᱟᱜᱼᱟ ᱡᱮ ᱧᱩ ᱫᱟᱜ᱾ ᱚᱱᱟ ᱢᱤᱫ ᱥᱚᱯᱛᱟᱦᱚ ᱨᱮᱱ ᱯᱮ ᱵᱟᱦᱟ ᱠᱟᱱᱟ᱾ ᱢᱤᱫ ᱥᱚ ᱯᱟᱨᱥᱮᱱ ᱨᱮ ᱧᱩ ᱫᱟᱜ ᱢᱟᱛᱨᱚ ᱵᱟᱨ ᱯᱟᱨᱦᱮᱱ ᱢᱮᱱᱟᱜ-ᱟ ᱦᱮᱸ ᱥᱮ᱾ ᱚᱱᱟ ᱫᱚ ᱱᱤᱛ ᱥᱩᱢᱩᱫᱷ ᱫᱚ ᱵᱟᱝ-ᱟ ᱢᱟᱲᱟᱝ ᱠᱷᱚᱱᱟᱜ ᱜᱮ ᱮᱠᱢᱟᱛᱨᱚ ᱧᱩᱛᱟᱜ ᱛᱟᱵᱚᱱ ᱯᱩᱱ ᱯᱟᱨᱥᱮᱱᱴ᱾ ᱵᱟᱫᱽ ᱵᱟᱹᱠᱤ ᱫᱟᱜ ᱫᱚ ᱱᱚᱝᱠᱟ ᱥᱚᱢᱩᱫᱨᱚ ᱨᱮᱱᱟᱜ ᱫᱟᱜ ᱵᱩᱡᱷᱟᱹᱣ ᱠᱮᱫᱟᱢ ᱾ ᱚᱱᱟ ᱫᱚᱜ ᱫᱚ ᱧᱩ ᱫᱚ ᱚᱦᱚ ᱜᱮᱵᱚᱱ ᱫᱟᱲᱮ ᱠᱮᱭᱟ ᱾
ᱦᱮᱸ
ᱜᱮᱭᱟ ᱟᱵᱚ
ᱦᱮᱸ‌ ᱦᱮᱸ ᱚᱱᱟ ᱛᱚ ᱠᱟᱛᱷᱟ ᱠᱟᱱᱟ ᱟᱨ ᱮᱢᱱᱤ ᱛᱮᱜᱮ ᱟᱵᱚ ᱧᱩ ᱫᱟᱜ
ᱟᱫᱚ ᱪᱮᱱᱱᱟᱭ ᱥᱮᱫ ᱜᱮᱢ ᱞᱟᱹᱭ ᱫᱟᱲᱮᱭᱟᱜᱼᱟ ᱡᱮ ᱧᱩ ᱫᱟᱜ ᱠᱤᱨᱤᱧ ᱠᱟᱛᱮᱫ ᱠᱚ ᱧᱩᱭᱟᱠᱚ ᱾